ᱡᱚᱦᱟᱨ ᱜᱮ ᱜᱚᱝᱠᱮ᱾
ᱦᱮᱸ ᱜᱚᱢᱠᱮ ᱡᱚᱦᱟᱨ ᱜᱤ᱾
ᱦᱮᱸ᱾
ᱚᱠᱟ ᱞᱮᱠᱟ ᱢᱮᱱᱟᱜ ᱵᱤᱱᱟ?
ᱦᱳᱭ ᱟᱹᱞᱤᱧ ᱫᱚ ᱵᱮᱥ ᱜᱮ ᱢᱮᱱᱟᱜ ᱠᱟᱜ, ᱞᱤᱧᱟᱹ ᱟᱹᱵᱤᱱ ᱜᱮ ᱪᱮᱫ ᱞᱮᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱜᱮ ᱦᱮᱱᱟᱜ ᱞᱤᱧᱟᱹ᱾
ᱦᱩᱸᱜ ᱦᱩᱸ᱾
ᱟᱨ ᱪᱮᱫ ᱠᱚᱵᱮᱱ? ᱚᱲᱟᱜ ᱠᱚᱨᱮ ᱜᱮ᱾
ᱦᱩᱸ ᱨᱚᱲ ᱵᱮᱱ᱾
ᱟᱨ ᱪᱤᱫ ᱠᱚ ᱵᱤᱱ ᱪᱮᱠᱟᱭ ᱵᱟᱲᱟᱭ ᱫᱟ ᱛᱚᱵᱮ?
ᱱᱚᱜᱼᱚᱭ ᱚᱲᱟᱜ ᱠᱚᱨᱮ ᱜᱮ,
ᱚ
ᱜᱤᱛᱤᱡ ᱵᱟᱲᱟᱣ ᱟᱠᱟᱱᱟᱞᱤᱧ ᱦᱮᱸ᱾
ᱟᱨ ᱪᱟᱥ ᱵᱟᱥ ᱠᱚ ᱛᱤᱱᱟᱹᱜ ᱥᱟᱺᱜᱤᱧ ᱦᱩᱭ ᱵᱟᱲᱟᱭᱮᱱᱟ?
ᱪᱟᱥ-ᱵᱟᱥ ᱠᱚ ᱪᱟᱞᱟᱜ ᱠᱟᱱᱟ ᱱᱟᱦᱟᱜ᱾ ᱦᱳᱭ ᱫᱟᱜ ᱵᱟᱭ ᱡᱟᱹᱲᱤ ᱞᱮᱫ ᱛᱮ ᱛᱮᱦᱤᱧ ᱫᱚ ᱵᱟᱝ ᱦᱩᱭ ᱞᱮᱱᱟ ᱱᱟᱦᱟᱸᱜ᱾
ᱦᱮᱸ ᱚᱱᱠᱟᱜᱮ ᱟᱨ ᱦᱩᱲᱩ ᱨᱚᱦᱚᱭ ᱠᱚᱫᱚ, ᱟᱹᱣᱨᱤᱭᱟᱜᱼᱟ ᱵᱟᱝ?
ᱦᱳᱭ ᱪᱟᱞᱟᱜ ᱠᱟᱱᱟ᱾
ᱚ
ᱟᱨᱟᱢᱵᱚ ᱦᱩᱭ ᱠᱟᱱᱟ ᱾
ᱦᱮᱸ
ᱟᱵᱮᱱ ᱜᱮ
ᱟᱹᱞᱤᱧ ᱥᱮᱫ ᱫᱚ ᱟᱹᱣᱨᱟᱜᱼᱟ ᱱᱚᱜᱼᱚᱭ ᱟᱯᱷᱚᱨ ᱠᱚᱦᱚᱸ ᱦᱟᱨᱟ ᱴᱷᱤᱠ ᱠᱟᱱᱟ ᱦᱟᱸᱜ᱾ ᱟᱨ ᱦᱮᱸ ᱠᱷᱮᱛ ᱠᱚᱦᱚᱸ ᱴᱷᱤᱠ ᱜᱮ ᱵᱚᱞᱮ ᱞᱟᱹᱦᱩᱵ ᱵᱮᱲᱟ ᱦᱩᱭ ᱠᱟᱱᱟ, ᱟᱫᱚ ᱮᱦᱚᱵ ᱫᱚ ᱟᱹᱣᱨᱤ ᱞᱮ ᱮᱦᱚᱵᱚᱜᱼᱟ᱾
ᱦᱩᱸ ᱦᱩ ᱪᱮᱫ ᱜᱚᱝᱠᱮ ᱞᱤᱧ ᱠᱩᱞᱤ ᱠᱮᱵᱤᱱᱟ,
ᱦᱮᱸ ᱞᱟᱹᱭᱵᱮᱱ᱾
ᱟᱯᱮ ᱥᱮᱫ ᱫᱚ ᱱᱟᱦᱟᱜ ᱵᱟᱦᱟ ᱥᱚᱨᱟᱭ ᱠᱚᱫᱚ ᱦᱩᱭᱩᱜ ᱜᱮᱭᱟ ᱱᱟᱦᱟᱜ ᱥᱮ ᱵᱟᱝ?
ᱦᱮᱸ ᱦᱩᱭᱩᱜ ᱜᱮᱭᱟ᱾ ᱟᱫᱚ ᱚᱱᱠᱟ ᱢᱟ ᱦᱩᱭᱩᱜ ᱜᱮᱭᱟ ᱟᱫᱚ ᱟᱞᱮ ᱟᱹᱛᱩ ᱫᱚ ᱠᱟᱹᱴᱤᱡ ᱛᱷᱚᱲᱟ ᱜᱟᱲᱵᱟᱲᱟᱣ ᱧᱚᱜ ᱠᱟᱱᱟ᱾
ᱦ
ᱮᱻ ᱡᱚᱠᱷᱚᱱ ᱢᱟᱺᱡᱷᱤ ᱦᱟᱲᱟᱢ ᱤᱭᱟᱹ ᱱᱟᱭᱠᱮ ᱦᱟᱲᱟᱢᱮ ᱵᱟᱹᱲᱤᱡ ᱠᱟᱱᱟ ᱚᱱᱟ ᱛᱟ ᱚᱱᱟ ᱛᱟᱭᱚᱢ ᱠᱷᱚᱡ ᱫᱚᱛᱮ ᱵᱟᱝ ᱦᱩᱭᱩᱜ ᱠᱟᱱᱟ᱾
ᱴᱷᱤᱠ᱾ ᱟᱹᱞᱤᱧ ᱵᱟᱹᱞᱤᱧ ᱟᱸᱡᱚᱢ ᱴᱷᱤᱠ ᱞᱮᱫᱟ ᱴᱟᱣᱟᱨ ᱰᱤᱥᱴᱟᱵ ᱢᱟᱨᱟᱣ ᱠᱮᱫᱟ᱾
ᱚ ᱢᱮᱱᱫᱟᱞᱤᱧ ᱞᱟᱦᱟ ᱫᱚ ᱦᱩᱭᱩᱜ ᱠᱟᱱ ᱛᱟᱦᱮᱱ ᱜᱮᱭᱟ ᱟᱞᱮ ᱟᱛᱳ ᱨᱮᱫᱚ
ᱦᱳᱭ᱾
ᱟᱫᱚ ᱡᱚᱠᱷᱚᱱ ᱠᱷᱚᱱ ᱱᱟᱭᱠᱮ ᱤᱭᱟᱹᱭᱱᱟ ᱪᱮᱫ ᱠᱚᱢᱮᱱ ᱵᱚᱸᱜᱟ ᱛᱟᱞᱟᱭᱱᱟᱭ ᱟᱸ ᱚᱱᱟ ᱚᱱᱟ ᱵᱟᱫ ᱠᱷᱚᱡ ᱫᱚ ᱵᱟᱝ ᱦᱩᱭᱩᱜ ᱠᱟᱱᱟ᱾ ᱟᱨᱼᱼ
ᱱᱟᱶᱟᱱ ᱠᱚᱫᱚ ᱵᱟᱯᱮ ᱧᱮᱞ ᱠᱟᱜ ᱠᱩᱣᱟ ᱥᱮ?
ᱵᱟᱨ ᱟᱛᱩ ᱨᱮᱱ ᱦᱚᱲ ᱦᱚᱸ ᱵᱟᱠᱚ ᱢᱚᱱᱮ ᱭᱟᱜ ᱠᱟᱱᱟ᱾ ᱚᱱᱟ ᱤᱫᱤ ᱠᱟᱛᱮᱜ ᱪᱤᱫ ᱦᱚᱸ ᱵᱟᱠᱚ ᱦᱩᱫᱤᱥ ᱵᱤᱪᱟᱹᱨᱮᱜ ᱠᱟᱱᱟ ᱾ ᱟᱫᱚ ᱚᱱᱟ ᱤᱭᱟᱹᱛᱮ ᱥᱟᱱᱟᱢᱟᱜ ᱠᱟᱹᱢᱤ ᱜᱮ ᱵᱚᱞᱮ ᱵᱟᱝ ᱦᱩᱭᱩᱜ ᱠᱟᱱᱟ ᱟᱞᱮ ᱟᱛᱳ ᱨᱮᱫᱚ᱾
ᱮᱴᱟᱜ ᱠᱚᱥᱮ ᱫᱚ ᱥᱚᱨᱦᱟᱭ ᱜᱮᱯᱮ ᱪᱟᱞᱟᱣ ᱵᱟᱲᱟᱜ ᱠᱟᱱ ᱜᱮᱭᱟ ᱥᱮ ᱵᱟᱝ?
ᱦᱮᱸ ᱪᱟᱞᱟᱣ ᱜᱤ ᱟᱞᱮ ᱟᱛᱚ ᱪᱷᱟᱰᱟ ᱮᱴᱟᱜ ᱠᱚᱨᱮ ᱫᱚ ᱟᱹᱰᱤ ᱡᱚᱢᱚᱠ ᱥᱚᱢᱚᱠ ᱦᱩᱭᱩᱜ ᱛᱟᱦᱮᱱ ᱜᱮᱭᱟ ᱟᱞ ᱥᱮᱫ ᱫᱚ᱾
ᱦᱳᱭ᱾
ᱦᱮᱸ᱾
ᱛᱚᱵᱮ ᱵᱟᱝ ᱦᱩᱭᱩᱜ ᱜᱮᱭᱟ ᱱᱟᱦᱟᱜ ᱟᱯᱮ ᱟᱛᱚ ᱨᱮᱫᱚ ᱥᱚᱨᱦᱟᱭ ᱵᱟᱦᱟ ᱠᱚᱫᱚ ᱱᱟᱦᱟᱜ?
ᱦᱮᱸ ᱟᱫᱚ ᱚᱱᱮ ᱚᱱᱠᱟ ᱦᱩᱭ ᱵᱟᱲᱟ ᱟᱠᱟᱱᱛᱮ ᱵᱟᱝ ᱦᱩᱭᱩᱜ ᱠᱟᱱᱟ ᱟᱫᱚ ᱟᱞᱮ ᱠᱚ ᱢᱟᱞᱮ ᱩᱭᱦᱟᱹᱨ ᱵᱟᱲᱟᱭ ᱜᱮᱭᱟ ᱥᱚᱪᱟᱣ ᱦᱩᱫᱤᱥ ᱜᱮᱭᱟᱞᱮ ᱢᱮᱱᱫᱟᱹᱧ ᱜᱚᱴᱟ ᱵᱚᱱ ᱧᱮᱞᱮᱫ ᱠᱟᱱᱟ ᱦᱩᱭᱩᱜ ᱠᱟᱱᱟ, ᱟᱨ ᱟᱵᱚ ᱟᱹᱛᱩᱳ ᱨᱮᱫᱚ ᱱᱚᱜᱼᱚᱭ ᱥᱟᱱᱟᱢ ᱵᱚᱞᱮ ᱵᱟᱵᱚᱱ ᱢᱚᱱᱮᱭᱟᱜ ᱠᱟᱱᱟ ᱚᱱᱟ ᱤᱫᱤ ᱠᱟᱛᱮᱜ᱾
ᱦᱳᱭ ᱫᱩᱠ ᱜᱮ ᱵᱩᱡᱷᱟᱹᱜ ᱫᱚ᱾
ᱦᱮᱸ ᱫᱩᱠ ᱜᱤ ᱵᱩᱡᱷᱟᱹᱜ-ᱟ᱾ ᱟᱨ ᱟᱞᱮ ᱥᱩᱨ ᱟᱛᱩ ᱠᱚᱨᱮ ᱦᱚᱸ ᱠᱩᱞ ᱢᱚᱡᱽ ᱜᱤᱠᱩ ᱢᱟᱱᱟᱶ ᱛᱮᱦᱮᱸᱱᱟ᱾
ᱱᱚᱜ-ᱚᱭ ᱟᱨ ᱵᱟᱠᱷᱟᱡ ᱱᱟᱶᱟ ᱛᱮ ᱡᱩᱣᱟᱹᱱ ᱠᱩᱫᱚ ᱪᱤᱠᱟ ᱵᱚᱱ ᱧᱮᱞ ᱪᱤᱫ ᱪᱩ ᱠᱩᱫᱚ ᱱᱟᱦᱟᱸᱜ᱾
ᱦᱮᱸ ᱦᱮᱸ᱾
ᱦᱮᱸ ᱟᱹᱵᱩ ᱜᱤ ᱵᱟᱵᱚᱱ ᱠᱚᱨᱟᱣ ᱠᱷᱟᱱ ᱫᱚ ᱱᱟᱦᱟᱸᱜ,
ᱦᱮᱸ ᱟᱫᱚ ᱡᱩᱫᱤ ᱱᱩᱶᱟ ᱠᱩᱵᱚᱱ ᱦᱤᱲᱤᱧ ᱤᱫᱤ ᱞᱤᱠᱷᱟᱡ ᱫᱚ ᱟᱨ ᱦᱚᱸ ᱟᱜᱟᱢ ᱫᱤᱱ ᱫᱚ ᱮᱱᱛᱮᱜᱼᱼ ᱟᱨ ᱜᱤ ᱢᱟᱱᱮ ᱵᱟᱠᱩᱵᱽᱼᱼ ᱵᱟᱰᱟᱭ ᱫᱟᱲᱮᱭᱟᱜ-ᱟ ᱵᱚᱞᱮ ᱪᱤᱜ ᱞᱤᱠᱟ ᱪᱤᱜ ᱞᱤᱠᱟ ᱵᱟᱝ ᱪᱤᱠᱟ ᱪᱤᱫᱽ ᱟᱹᱠᱩ ᱦᱩᱸ ᱧᱮᱞ ᱜᱤ ᱠᱩ ᱧᱮᱞ ᱞᱤᱠᱷᱟᱡ, ᱦᱮᱸ
ᱦᱚᱭ ᱛᱚ᱾ ᱫᱚ ᱥᱚᱨᱦᱟᱭ ᱠᱚᱫᱚ ᱱᱟᱦᱟᱸᱜ ᱛᱤᱱᱟᱹᱜ ᱫᱤᱱ ᱛᱟᱦᱮᱱ ᱞᱟᱦᱟ ᱫᱚ ᱱᱟᱦᱟᱸᱜ
ᱩᱸᱼᱼ
ᱥᱚᱨᱦᱟᱭ ᱫᱚ ᱱᱟᱦᱟᱸᱜ ᱛᱤᱱᱟᱹᱜ ᱫᱤᱱ ᱦᱩᱭᱩᱜ ᱠᱟᱱ ᱛᱟᱦᱮᱱᱟ ᱦᱟᱸᱜ ᱞᱟᱦᱟ ᱫᱚ?
ᱥᱚᱨᱦᱟᱭ ᱫᱚ ᱟᱞᱮ ᱥᱮᱫ ᱫᱚ ᱢᱚᱬᱮ ᱢᱟᱦᱟᱸ᱾
ᱚ ᱦᱚᱭ, ᱵᱚᱞᱮ ᱢᱚᱬᱮ ᱫᱤᱱ ᱞᱮᱼᱼ
ᱤᱸ ᱢᱟᱱᱟᱣᱟ᱾
ᱦᱚ ᱦᱚᱭ᱾ ᱜᱚᱴᱟ ᱜᱮ ᱚᱱᱠᱟ ᱜᱮ ᱱᱟᱦᱟᱸᱜ
ᱦᱮᱸ᱾ ᱟᱫᱚ ᱜᱚᱝᱠᱮ ᱞᱤᱧ ᱢᱮᱱᱫᱟ ᱚᱱᱛᱮ ᱫᱚ ᱮᱸ ᱚᱠᱟ ᱪᱟᱸᱫᱚ ᱵᱚᱞᱮ ᱯᱮ ᱢᱟᱱᱟᱣ ᱛᱟᱦᱮᱸᱜ
ᱱᱚᱛᱮ ᱫᱚ ᱯᱩᱥ ᱪᱟᱸᱫᱳ ᱜᱮ ᱢᱟᱱᱟᱣ ᱦᱩᱭᱩᱜ ᱱᱟᱦᱟᱸᱜ ᱛᱟᱦᱮᱸᱱ᱾
ᱚᱸ᱾
ᱦᱚᱭ᱾
ᱟᱞᱮ ᱥᱮᱫ ᱦᱚᱸ ᱱᱚᱛᱮ ᱦᱚᱸ ᱯᱩᱥ ᱪᱟᱸᱫᱳ ᱜᱤ ᱟᱫᱚ ᱚᱱᱟ ᱢᱩᱪᱟᱹᱜ ᱢᱩᱪᱟᱹᱫ ᱥᱮᱫ᱾
ᱦᱚᱭ ᱦᱚᱭ᱾
ᱦᱩᱸ᱾ ᱟᱫᱚ ᱟᱨ ᱞᱟᱥᱴ ᱞᱟᱥᱴᱼᱼ ᱢᱩᱪᱟᱹᱜ ᱢᱩᱪᱟᱹᱫ ᱫᱚ ᱦᱟᱱᱛᱮ ᱤᱭᱟᱹ ᱥᱮᱜ ᱵᱚᱞᱚ ᱵᱚᱞᱚᱜ-ᱟ ᱵᱚᱞᱮ ᱯᱷᱟᱹᱜᱩᱱ ᱥᱮᱜ ᱯᱷᱟᱹᱜᱩᱱ ᱵᱚᱸᱜᱟ᱾ ᱦᱮᱸ᱾
ᱟᱨ ᱪᱤᱜ ᱠᱩᱵᱮᱱ ᱠᱟᱹᱢᱤ ᱵᱟᱲᱟᱭ ᱛᱟᱦᱮᱱ ᱚᱲᱟᱜ ᱠᱚᱨᱮ ᱫᱚ ᱱᱟᱦᱟᱸᱜ?
ᱚᱲᱟᱜ ᱠᱚᱨᱮ ᱜᱤᱞᱤᱧ ᱛᱮᱦᱮᱱᱟ ᱟᱨ ᱱᱟᱦᱮᱸ ᱤᱭᱟᱹ ᱢᱩᱰᱩ ᱠᱚᱨᱮ ᱞᱤᱧ ᱠᱟᱹᱢᱤᱭᱟ ᱦᱟᱸ᱾ ᱩᱱᱠᱟ ᱜᱤ ᱠᱟᱹᱢᱤ ᱢᱤᱱᱟᱜ-ᱟ ᱫᱟᱨᱤ ᱠᱩᱞᱤᱧ ᱧᱮᱞ ᱵᱟᱲᱟᱭ ᱛᱮᱦᱮᱱᱟ᱾
ᱦᱚᱜᱭ ᱠᱟᱹᱢᱤ ᱠᱚᱢᱟ ᱞᱟᱜᱟᱜ ᱜᱮᱭᱟ ᱥᱮ
ᱦᱮᱸ ᱟᱫᱚ ᱤᱱᱟᱹᱜᱮ ᱟᱨ ᱚᱞ ᱯᱟᱲᱦᱟᱣ ᱠᱚᱦᱚᱸ ᱯᱩᱨᱟᱹᱣ ᱫᱚᱞᱤᱧ ᱡᱟᱦᱟᱸᱛᱤᱱᱟᱹᱜ ᱞᱤᱧ ᱢᱚᱱᱮ ᱞᱮᱫᱟ ᱤᱱᱟᱹᱜ ᱫᱚᱞᱤᱧ ᱯᱩᱨᱟᱹᱣ ᱵᱟᱲᱟ ᱠᱮᱫᱟ
ᱟᱨ ᱦᱮᱸ ᱟᱫᱚ ᱱᱤᱛ ᱫᱚ ᱚᱲᱟᱜ ᱠᱚᱨᱮ ᱜᱤ᱾ ᱵᱟᱵᱟᱭ ᱠᱟᱹᱢᱤ ᱛᱮᱦᱮᱱᱟ ᱚᱱᱟ ᱢᱩᱰᱩ ᱨᱤᱜᱤ ᱟᱫᱚ ᱩᱱᱤ ᱜᱤᱞᱤᱧ ᱜᱚᱲᱚ ᱵᱟᱲᱟ ᱣᱟᱭ ᱛᱮᱦᱮᱱᱟ᱾
ᱚ ᱦᱚᱭ᱾
ᱦᱮᱸᱜ᱾
ᱚᱭ ᱜᱚᱲᱟ ᱦᱚᱸᱼᱼ ᱞᱟᱜᱟᱜ ᱜᱤᱭᱟ ᱥᱮ᱾
ᱦᱮᱸ᱾ ᱟᱫᱚ ᱚᱱᱟ ᱠᱩ ᱜᱤ᱾
ᱛᱚᱵᱮ ᱡᱚᱢ ᱵᱟᱲᱟ ᱠᱮᱜ-ᱟ ᱵᱮᱱ?
ᱦᱮᱸ ᱡᱚᱢ ᱵᱟᱲᱟ ᱠᱮᱫᱟ ᱞᱤᱧ᱾ ᱡᱚᱢ ᱵᱟᱲᱟ ᱠᱮᱫᱟ ᱞᱤᱧ ᱟᱨ ᱛᱤᱦᱤᱧ ᱦᱚᱸ ᱱᱚᱰᱮ ᱚᱱᱟᱼᱼ ᱩᱜ ᱫᱟᱨᱮ ᱠᱚ ᱱᱟᱭ ᱨᱚᱦᱚᱭ ᱪᱟᱞᱟᱜ ᱠᱟᱱᱟ ᱢᱩᱰᱟᱹᱨᱮ
ᱪᱮᱫ ᱪᱮᱫ ᱠᱚ ᱫᱟᱨᱮ ᱵᱮᱱ ᱨᱚᱦᱚᱭᱟ?
ᱫᱟᱨᱮ ᱠᱚᱫᱚ ᱚᱱᱮ ᱤᱭᱟᱹ ᱠᱚ ᱢᱮᱱᱟᱜᱼᱟ ᱪᱩᱠᱩᱱᱰᱤ ᱢᱮᱱᱟᱜᱼᱟ ᱟᱨ ᱟᱞᱠᱩᱥᱭᱟᱹ ᱢᱮᱱᱟᱜᱼᱟ ᱢᱟᱜ ᱦᱚᱸ ᱢᱮᱱᱟᱜᱼᱟ ᱟᱫᱚ
ᱞᱟᱹᱴᱩ ᱵᱮᱱ ᱵᱟᱜᱟᱱ ᱫᱟ ᱥᱮ?
ᱵᱟᱝᱟ ᱱᱚᱣᱟ ᱫᱚ ᱤᱭᱟᱹ ᱥᱚᱨᱠᱟᱨ ᱥᱮᱫ ᱠᱷᱚᱡ ᱠᱟᱱᱟ
ᱦᱳᱭ ᱦᱮ
ᱟᱫᱚ ᱫᱟᱜ ᱠᱚ ᱴᱷᱤᱠ ᱜᱮ ᱦᱩᱭ ᱵᱟᱲᱟ ᱟᱠᱟᱱᱛᱮ ᱵᱚᱞᱮ
ᱚ ᱟᱹᱵᱤᱱ ᱫᱚ ᱢᱟᱱᱮ ᱰᱤᱭᱩᱴᱤ ᱫᱟᱵᱤᱱ
ᱦᱮᱸ ᱰᱤᱭᱩᱴᱤ ᱫᱟᱞᱤᱧ
ᱦᱚᱭ
ᱮᱼᱮᱦ ᱟᱫᱚ ᱚᱱᱠᱟ ᱢᱟ ᱵᱟᱨ ᱴᱷᱮᱡ ᱢᱤᱫᱴᱷᱮᱡ ᱫᱚ ᱮᱼᱮ ᱯᱟᱨᱚᱢᱮᱱ ᱵᱚᱪᱷᱚᱨ ᱨᱮ ᱨᱚᱦᱚᱭ ᱦᱩᱭ ᱟᱠᱟᱱᱛᱮ ᱚᱸᱰᱮ ᱦᱚᱸ ᱰᱤᱭᱩᱴᱤ ᱦᱩᱭᱩᱜ ᱠᱟᱱᱟ ᱚᱸᱰᱮ ᱧᱮᱞ ᱵᱟᱲᱟ ᱦᱩᱭᱩᱜ ᱠᱟᱱᱟ ᱟᱨ ᱱᱮᱥ ᱫᱚ ᱮᱴᱟᱜ ᱴᱷᱮᱡ ᱦᱩᱸ ᱤᱱᱟᱹ ᱠᱩ ᱜᱮᱞᱤᱧ ᱪᱤᱠᱟᱹ ᱵᱟᱲᱟᱭ ᱛᱟᱦᱮᱱᱟ ᱟᱨᱼᱼ ᱥᱟᱶᱛᱮ ᱚᱞ ᱯᱟᱲᱦᱟᱣ ᱦᱚᱸ ᱦᱩᱭᱩᱜ ᱛᱟᱦᱮᱱ ᱜᱮᱭᱟ ᱚᱱᱟ ᱦᱚᱸᱞᱤᱧ ᱦᱮᱸ
ᱚᱞ ᱯᱟᱲᱦᱟᱣ ᱢᱮᱭᱟ ᱱᱤᱦᱟᱹᱛᱤ ᱜᱮᱫ ᱛᱟᱵᱚᱱᱟ
ᱦᱮᱸ
ᱦᱳᱭ ᱢᱮᱫ ᱛᱟᱦᱮᱸ ᱠᱟᱛᱮᱫ ᱨᱮᱦᱚᱸ ᱵᱟᱵᱚᱱ ᱚᱞ ᱯᱟᱲᱦᱟᱣ ᱞᱮᱱᱠᱷᱟᱡ ᱢᱟ ᱢᱮᱸᱫ ᱵᱟᱹᱱᱩᱜ ᱞᱮᱠᱟ ᱜᱮ ᱱᱟᱦᱟᱜ
ᱦᱮᱸ ᱚᱱᱠᱟ ᱜᱮ ᱵᱩᱡᱷᱟᱹᱜᱼᱟ
ᱦᱳᱭ ᱠᱟᱬᱟ ᱜᱮ ᱵᱚ ᱧᱩᱡ ᱛᱟᱦᱮ ᱞᱮᱠᱟᱜ ᱜᱮ
ᱦᱮᱸ ᱟᱫᱚ ᱟᱹᱰᱤᱜᱟᱱ ᱦᱚᱲ ᱵᱟᱠᱚ ᱦᱩᱫᱤᱥ ᱵᱤᱪᱟᱹᱨ ᱫᱟ ᱱᱚᱣᱟ ᱤᱫᱤ ᱠᱟᱛᱮᱫ
ᱦᱳᱭ
ᱮᱼᱮ ᱞᱟᱹᱭ ᱟᱵᱮᱱ ᱠᱟᱱᱟᱞᱤᱧ ᱟᱞᱮ ᱟᱹᱛᱩ ᱨᱮᱦᱚᱸ ᱚᱱᱠᱟᱜᱮ ᱟᱹᱰᱤᱜᱟᱱ ᱢᱮᱱᱟᱜ ᱠᱚᱣᱟ ᱡᱩᱣᱟᱹᱱ ᱠᱚᱲᱟ ᱠᱚ
ᱮᱸ ᱢᱮᱱᱠᱷᱟᱱ ᱠᱷᱟᱴᱚ ᱦᱩᱫᱤᱥ ᱤᱭᱟᱹᱛᱮ ᱚᱞ ᱯᱟᱲᱦᱟᱣ ᱥᱮ ᱵᱟᱠᱚ ᱢᱮᱫ ᱞᱩᱛᱩᱨᱟᱜ ᱠᱟᱱᱟ
ᱦᱚᱭ ᱛᱷᱚᱲᱟ ᱜᱟᱱ ᱤᱭᱟᱹ ᱧᱚᱜ ᱦᱩᱭ ᱞᱮᱱ ᱠᱷᱟᱱᱡ ᱢᱟ ᱵᱤᱫᱮᱥ ᱵᱚᱱ ᱪᱟᱞᱟᱜ ᱫᱚ
ᱦᱮᱸ
ᱯᱚᱭᱥᱟ ᱞᱟᱜᱟᱣ ᱟᱵᱚᱱ ᱫᱚ ᱟᱵᱚ ᱢᱟ ᱚᱞ ᱯᱟᱲᱦᱟᱣ ᱵᱟᱹᱜᱤ ᱛᱮ ᱦᱳ
ᱠᱚ ᱦᱟᱨᱟ ᱵᱩᱨᱩ ᱧᱚᱜ ᱞᱮᱱᱠᱷᱟᱡ ᱜᱮᱠᱚ ᱦᱩᱫᱤᱥᱟ ᱪᱮᱫ ᱞᱮᱠᱟᱛᱮ ᱵᱚᱞᱮ ᱯᱚᱭᱥᱟ ᱠᱟᱢᱟᱣ ᱵᱷᱟᱨᱮᱛ
ᱦᱮᱸ ᱵᱤᱫᱮᱥ ᱫᱟᱲᱟᱱ ᱚᱱᱛᱮ ᱠᱷᱚᱡ ᱦᱚᱸ ᱪᱮᱫ ᱢᱚᱸᱡᱽ ᱯᱚᱭᱥᱟ ᱵᱚᱱ ᱠᱟᱢᱟᱣ ᱟᱹᱜᱩᱭᱟ ᱚᱱᱠᱟ ᱦᱚᱸ ᱵᱟᱝ ᱦᱩᱭᱩᱜ ᱫᱚ
ᱵᱟ ᱠᱷᱟᱹᱞᱤ ᱨᱟᱹ ᱨᱟᱹᱥᱠᱟᱹ ᱥᱩᱢᱩᱝ ᱮ
ᱟᱹᱜᱩᱭᱵᱚᱱ ᱱᱚᱛᱮ ᱨᱮᱵᱚᱱ ᱤᱱᱡᱚᱭ ᱫᱚ ᱦᱮᱡ ᱠᱟᱛᱮᱫ ᱢᱚᱸᱡᱽ ᱛᱮ
ᱦᱮᱸ
ᱠᱟᱢᱟᱣ ᱠᱟᱛᱮᱫ ᱵᱤᱫᱮᱥ ᱪᱟᱞᱟᱣ ᱠᱟᱛᱮ ᱠᱟᱢᱟᱣ ᱠᱟᱛᱮᱫ ᱪᱮᱫ ᱵᱚᱱ ᱪᱤᱠᱟᱭᱮᱫᱟ ᱟᱵᱚ ᱠᱷᱟᱞᱤ ᱢᱚᱸᱡᱽ ᱧᱚᱜ ᱢᱤᱫᱴᱮᱡ ᱢᱳᱵᱟᱭᱤᱞ ᱵᱚᱱ ᱠᱤᱨᱤᱧ ᱮᱫᱟ ᱞᱟᱹᱴᱩ ᱢᱳᱵᱟᱭᱤᱞ ᱮᱱᱰᱨᱚᱭᱰ
ᱦᱮᱸ
ᱟᱨ ᱚᱱᱟ ᱠᱷᱚᱡ ᱡᱟᱹᱥᱛᱤ ᱢᱟ ᱪᱮᱫ ᱵᱟᱵᱚᱱ ᱪᱤᱠᱟ ᱫᱟᱲᱮᱭᱟᱜ ᱠᱟᱱᱟ
ᱪᱮ ᱦᱚᱸ ᱵᱟᱝ-ᱟ ᱠᱷᱟᱹᱞᱤ ᱟᱨ ᱡᱩᱫᱤ ᱵᱟᱹᱲᱛᱤ ᱧᱚᱜ ᱠᱷᱟᱱ ᱫᱚ ᱜᱟᱹᱰᱤ ᱠᱚᱭ ᱮᱢᱟᱱ
ᱦᱳᱭ ᱜᱟᱹᱰᱤ ᱠᱚ ᱮᱢᱟᱱ ᱮᱱᱦᱚᱸ ᱚᱲᱟᱜ ᱠᱚᱥᱮᱫ ᱢᱟ ᱚᱱᱟ ᱦᱚᱸ ᱵᱟᱵᱚᱱ ᱜᱚᱲᱚᱣᱟᱠᱚ ᱫᱚ
ᱵᱟ
ᱦᱳᱭ
ᱦᱮᱸ ᱯᱚᱭᱥᱟᱹ ᱠᱚᱫᱚ ᱟᱹᱰᱤ ᱜᱟᱱ ᱠᱚ ᱠᱟᱢᱟᱣᱮᱫ ᱠᱟᱱ ᱜᱮᱭᱟ ᱟᱨᱡᱟᱣᱮᱫ ᱠᱟᱱ ᱜᱮᱭᱟ ᱠᱚ ᱢᱮᱱᱠᱷᱟᱱ ᱪᱮᱫ ᱞᱮᱠᱟ ᱛᱮ ᱞᱟᱦᱟᱜᱼᱟ ᱥᱮ ᱪᱮᱫ ᱞᱮᱠᱟ ᱛᱮ ᱚᱱᱟ ᱤᱫᱤ ᱠᱟᱛᱮᱫ ᱫᱚ ᱵᱟᱹᱱᱩᱜ ᱛᱟᱠᱚᱣᱟ ᱦᱩᱫᱤᱥ ᱵᱤᱪᱟᱨ ᱫᱚ ᱠᱷᱟᱹᱞᱤ ᱨᱟᱹᱥᱠᱟᱹ ᱥᱩᱢᱩᱝ ᱜᱮᱠᱚ ᱠᱟᱢᱟᱣᱟ ᱠᱚ ᱡᱚᱢ ᱠᱚ ᱧᱩᱭ ᱟᱠᱚ ᱵᱟᱥ ᱤᱱᱟᱹ ᱜᱮ
ᱦᱳᱭ ᱾
ᱟᱫᱚ ᱢᱮᱱᱫᱟ ᱞᱤᱧ ᱟᱯᱮ ᱥᱮᱫ ᱦᱚᱸ ᱚᱱᱠᱟ ᱜᱮ ᱵᱮᱱ ᱥᱮ? ᱟᱯᱮ ᱥᱮᱫ ᱫᱚ ᱴᱷᱤᱠ ᱢᱚᱸᱡᱽ ᱧᱚᱜ ᱜᱮ ᱵᱚᱞᱮ
ᱱᱚᱛᱮ ᱫᱚ ᱱᱟᱦᱟᱜ ᱟᱵᱚ ᱟᱛᱳ ᱨᱮᱦᱚᱸ ᱦᱟᱜ ᱚᱱᱠᱟ ᱜᱮ ᱱᱟᱦᱟᱜ ᱟᱵᱩ ᱦᱩᱛᱩ ᱛᱤᱱᱟᱹᱜ ᱵᱚᱱ ᱛᱟᱦᱮᱸ ᱠᱟᱱ ᱫᱚ ᱟᱵᱚ ᱡᱚᱴᱟᱣ ᱠᱟᱚᱫ ᱱᱟᱦᱜ ᱡᱚᱛᱚ ᱜᱮ ᱠᱟᱹᱢᱤ ᱥᱮᱫ ᱵᱚᱱ ᱪᱟᱞᱟᱣ ᱪᱟᱵᱟᱣ ᱠᱟᱱᱟ ᱠᱚ ᱦᱟᱸᱜ
ᱦᱮᱸ
ᱦᱳᱭ ᱦᱟᱸ
ᱦᱩᱸ
ᱮᱠᱞᱟ ᱜᱮ ᱱᱟᱦᱟᱜ ᱴᱚᱞᱟ ᱯᱟᱲᱟ ᱨᱮᱦᱚᱸ ᱦᱳᱭ ᱤᱧ ᱢᱟᱨᱟᱝ ᱴᱚᱞᱟᱲᱟ ᱯᱟᱲᱟᱜ ᱨᱮᱦᱚᱸ ᱮᱠᱞᱟᱮ ᱢᱮᱱᱟᱜ ᱵᱚᱱᱟ ᱱᱟᱦᱜ ᱟᱹᱵᱩ ᱜᱮ ᱟᱹᱞᱤᱧ ᱢᱚᱛᱚ ᱜᱮ ᱦᱟᱜ
ᱦᱮᱸ ᱦᱮᱸ
ᱩᱭᱦᱟᱹᱨ ᱵᱷᱟᱵᱽᱱᱟ ᱞᱮᱠᱷᱟᱡ ᱟᱹᱰᱤ ᱪᱤᱱᱛᱟᱹ ᱜᱮ ᱟᱹᱭᱠᱟᱹᱜ ᱫᱚ ᱟᱵᱚ ᱥᱟᱶᱛᱟ ᱨᱮᱭᱟᱜ ᱢᱟ
ᱟᱹᱰᱤ ᱪᱤᱱᱛᱟᱹ ᱜᱮ ᱟᱹᱰᱤ ᱪᱤᱱᱛᱟᱹ ᱾
ᱦᱳᱭ ᱚᱱᱠᱟ ᱧᱮᱞ ᱞᱮᱱᱠᱷᱟᱱ
ᱦᱮᱸ
ᱟᱫᱚ ᱱᱚᱣᱟ ᱫᱚ ᱞᱤᱧ ᱢᱮᱱᱟ ᱟᱵᱚ ᱡᱩᱣᱟᱹᱱ ᱠᱚᱲᱟ ᱠᱚᱜᱮ ᱱᱚᱣᱟ ᱠᱚ ᱤᱫᱤ ᱠᱟᱛᱮᱫ ᱵᱟᱵᱚᱱ ᱦᱩᱫᱤᱥ ᱵᱤᱪᱟᱹᱨ ᱞᱮᱠᱷᱟᱡ ᱫᱚ ᱪᱮᱠᱟ ᱵᱟᱵᱚᱱ ᱱᱟᱯᱟᱭ ᱫᱟᱲᱮᱜᱼᱟ
ᱦᱟᱸ ᱦᱳᱭ ᱟᱹᱵᱩ ᱴᱷᱮᱡ ᱜᱮ ᱟᱵᱚ ᱵᱚᱱ ᱪᱮᱫ ᱞᱮᱠᱟ ᱵᱚᱱ ᱪᱤᱠᱟᱹᱭᱟ ᱚᱱᱠᱟ ᱜᱮ ᱦᱩᱭᱩᱜ ᱫᱚ ᱛᱟᱦᱮᱱ ᱱᱟᱦᱜ
ᱦᱮᱸ
ᱦᱩᱸ
ᱟᱨ ᱟᱹᱛᱳ ᱠᱚᱨᱮ ᱡᱟᱦᱟᱸ ᱛᱤᱱᱟᱹᱜ ᱜᱮ ᱢᱟᱨᱮ ᱦᱚᱲ ᱠᱚ ᱢᱮᱱᱟᱜ ᱠᱚᱣᱟ ᱩᱱᱠᱩ ᱢᱟ ᱮᱱᱛᱮ ᱩᱢᱟᱹᱨ ᱦᱩᱭᱮᱱ ᱛᱟᱠᱩ ᱫᱚ ᱩᱱᱟᱹᱜ ᱫᱚᱠᱚ ᱵᱟᱠᱩ ᱜᱚᱨᱚᱡᱟ ᱛᱚ
ᱱᱤᱛᱚᱜ ᱢᱟ ᱮᱱ ᱨᱮᱦᱚᱸ ᱢᱮᱱᱟᱜ ᱵᱚᱱ ᱫᱚ ᱱᱟᱦᱟᱜ ᱨᱚᱰᱚᱡ ᱠᱚᱪᱞᱚᱱ ᱠᱟᱛᱮᱜ ᱨᱮᱦᱚᱸ ᱢᱮᱱᱟᱜ ᱵᱚᱱ ᱫᱚ ᱱᱟᱦᱟᱜ ᱟᱨᱦᱟᱸ ᱟᱵᱚ ᱠᱚ ᱵᱤᱫᱟᱹᱞ ᱨᱮᱫᱚ ᱱᱟᱦᱜ ᱫᱟᱲᱮᱭᱟᱜ-ᱟ ᱵᱚᱱ ᱥᱮ ᱵᱟᱝ ᱱᱟᱦᱜ ᱦᱳᱭ
ᱦᱮᱸ
ᱱᱤᱛᱚᱜ ᱵᱟᱵᱚᱱ ᱩᱭᱦᱟᱹᱨ ᱵᱷᱟᱵᱽᱱᱟ ᱞᱮᱠᱷᱟᱡ ᱦᱩ
ᱦᱮᱸ ᱟᱫᱚ ᱚᱱᱟ ᱤᱭᱟᱹᱛᱮ ᱱᱚᱣᱟ ᱠᱚ ᱤᱫᱤ ᱠᱟᱛᱮᱜ ᱩᱭᱦᱟᱹᱨ ᱵᱷᱟᱵᱽᱱᱟ ᱞᱮᱠ ᱠᱟᱱᱟ ᱥᱟᱱᱟᱢ ᱦᱚᱲᱜᱤ
ᱦᱳᱭ
ᱦᱩᱸ
ᱟᱹᱞᱤ ᱞᱤᱧ ᱢᱮᱱᱫᱟ ᱟᱯᱮ ᱥᱮᱫ ᱚᱱᱠᱟ ᱫᱟᱜ ᱡᱟᱹᱲᱤ ᱠᱚᱫᱚ ᱱᱟᱯᱟᱭ ᱜᱮ ᱦᱩᱭ ᱵᱟᱲᱟᱣ ᱟᱠᱟᱱᱟ ᱵᱟᱝ
ᱦᱳᱭ ᱱᱟᱯᱟᱭ ᱱᱟᱯᱟᱭ ᱜᱮ ᱦᱩᱭᱩᱜ ᱠᱟᱱᱟ ᱱᱟᱦᱟᱜ ᱦᱩᱭ ᱫᱚ ᱟᱫᱚ ᱥᱚᱯᱛᱟ ᱜᱟᱱ ᱦᱩᱭᱩᱜ ᱠᱟᱱᱟ ᱱᱟᱦᱜ ᱫᱟᱜ ᱡᱟᱹᱲᱤ ᱠᱚᱫᱚ ᱱᱟᱦᱟᱜ ᱟᱹᱣᱨᱤ ᱢᱚᱡᱽ ᱫᱚ ᱟᱹᱣᱨᱤᱭ ᱮᱢᱟ ᱱᱟᱦᱟᱜ ᱨᱚᱦᱚᱭ ᱠᱚᱦᱚᱸ ᱮᱦᱚᱵ ᱮᱛᱚᱦᱚᱵ ᱵᱟᱲᱟ ᱦᱩᱭ ᱠᱟᱱ ᱛᱟᱦᱮᱱᱟ ᱛᱚ ᱚᱱᱟ ᱦᱚᱸ ᱱᱤᱛᱚᱜ ᱫᱚ ᱛᱷᱩᱠᱩᱢ ᱦᱩᱭ ᱠᱟᱱᱟ ᱱᱟᱦᱟᱜ
ᱦᱮᱸ
ᱫᱟᱜ ᱡᱟᱹᱲᱤ ᱵᱟᱝᱛᱮ ᱦᱳᱭ
ᱚ
ᱦᱮᱸ
ᱱᱚᱛᱮ ᱟᱞᱮ ᱥᱮᱫ ᱫᱚ ᱢᱚᱡᱽ ᱜᱮ ᱫᱟᱜ ᱠᱚᱫᱚ
ᱦᱳᱭ
ᱦᱮᱸ ᱠᱷᱮᱛ ᱠᱚᱨᱮ ᱦᱚᱸ ᱫᱟᱜ ᱠᱚᱫᱚ ᱴᱷᱤᱠ ᱜᱮ ᱞᱟᱜᱟᱣ ᱵᱟᱲᱟᱭ ᱤᱱᱟᱹ ᱞᱟᱜᱟᱣ ᱠᱟᱱᱟ
ᱦᱩᱸ
ᱦᱮ ᱦᱮᱸ ᱟᱫᱚ ᱟᱞᱮ ᱥᱮᱫ ᱫᱚ ᱚᱱᱮ ᱦᱮ ᱤᱭᱟᱹ ᱜᱟᱹᱪᱷᱤ ᱠᱚᱜᱮ ᱦᱮᱸ ᱛᱟᱭᱚᱢ ᱟᱠᱟᱱᱟ ᱦᱮᱸ ᱵᱟᱝ ᱦᱟᱨᱟ ᱟᱠᱟᱱᱟ᱾
ᱦᱳᱭ ᱫᱟᱜ ᱛᱟᱦᱮᱱ ᱠᱷᱟᱱᱡ ᱫᱚ ᱪᱤᱱᱛᱟᱹ ᱵᱟᱹᱱᱩᱜ ᱫᱚ᱾
ᱦᱮᱸ ᱫᱟᱜ ᱞᱮᱱ ᱠᱷᱟᱱ ᱫᱚ ᱟᱫᱚ, ᱠᱷᱮᱛ ᱫᱚ ᱵᱟᱹᱭᱦᱟᱹᱲ ᱠᱷᱮᱛ ᱛᱮ ᱵᱟᱹᱲᱛᱤ ᱜᱮ ᱢᱮᱱᱟᱜᱼᱟ᱾ ᱟᱫᱚ ᱚᱱᱮ ᱛᱮ ᱫᱟᱜ ᱜᱟᱹᱪᱷᱤ ᱠᱚ ᱦᱩᱭ ᱞᱮᱱ ᱠᱷᱟᱱᱡ ᱜᱮ ᱨᱚᱦᱚᱭ ᱠᱚ ᱩᱥ
ᱦᱮ ᱫᱟᱜ ᱛᱟᱦᱮᱱ ᱠᱷᱟᱡ ᱫᱚ ᱤᱱᱟᱹᱜ ᱪᱤᱱᱛᱟᱹ ᱵᱟᱝ ᱠᱟᱱᱟ ᱥᱮ
ᱦᱮᱸ ᱦᱮᱸ ᱟᱫᱚ ᱟᱨ ᱯᱟᱥᱮ ᱚᱱᱠᱟ ᱯᱮᱲᱟ ᱠᱚ ᱠᱚ ᱢᱮᱱᱟᱜ ᱠᱚᱣᱟ᱾ ᱱᱚᱛᱮ ᱟᱫᱚ ᱩᱱᱠᱩ ᱢᱟᱠᱚ ᱢᱮᱱᱮᱫ ᱠᱟᱱᱟ ᱟᱞᱮ ᱥᱮᱫ ᱢᱟ ᱫᱟᱜ ᱦᱚᱸ ᱵᱟᱭ ᱫᱟᱜ ᱮᱜ ᱠᱟᱱ ᱟᱫᱚ ᱡᱟᱦᱟᱸ ᱠᱚᱨᱮ ᱫᱚ ᱴᱷᱤᱠ ᱜᱮ ᱚᱱᱟ ᱠᱚᱨᱮ ᱫᱚ
ᱦᱳᱭ ᱟᱹᱰᱤ ᱡᱟᱞᱟ ᱜᱮ
ᱦᱮ
ᱦᱳᱭ ᱠᱟᱹᱴᱤᱡ ᱴᱟᱭᱤᱢ ᱠᱚᱦᱚᱸ ᱦᱩᱭᱩᱜ-ᱟ ᱵᱟᱝ ᱱᱟᱦᱟᱜ ᱦᱟᱸᱜ ᱟᱸᱡᱚᱢ ᱫᱟᱹᱵᱤᱱ ᱢᱟ ᱢᱩᱪᱟᱹᱫ ᱨᱮ ᱡᱚᱦᱟᱨ ᱦᱳᱭ